ᱦᱳᱭ ᱜᱚᱝᱠᱮ ᱡᱚᱦᱟᱨ ᱡᱚᱦᱟᱨ᱾
ᱦᱳᱭ ᱡᱚᱦᱟᱨ ᱡᱚᱦᱟᱨ᱾
ᱪᱮᱫ ᱞᱮᱠᱟ ᱢᱚᱡᱽ ᱵᱟᱲᱟ ᱜᱮ ᱦᱮᱸᱱᱟᱜ ᱵᱤᱱᱟ ᱛᱚ?
ᱦᱳᱭ ᱦᱳᱭ ᱢᱚᱡᱽ ᱜᱮᱭᱟᱞᱤᱧ ᱟᱹᱞᱤᱧ ᱫᱚ ᱟᱵᱮᱱ ᱜᱮ?
ᱟᱹᱞᱤᱧ ᱦᱚᱸ ᱢᱚᱸᱡᱽ ᱵᱟᱲᱟ ᱜᱮ ᱢᱮᱱᱟᱜ ᱞᱤᱧ, ᱦᱮ ᱟᱨᱚ ᱱᱤᱛᱚᱜ ᱫᱚᱻᱦ ᱡᱚᱛᱚ ᱦᱚᱲ ᱠᱚᱜᱮ ᱢᱚᱡᱽ ᱜᱮ ᱢᱮᱱᱟᱜ ᱞᱮᱭᱟ᱾
ᱴᱷᱤᱠ ᱚᱸᱠᱟ ᱜᱮ ᱢᱚᱸᱡᱽ ᱵᱚᱱ ᱛᱟᱦᱮᱸᱱ ᱠᱷᱟᱡ ᱢᱟ ᱵᱷᱟᱜᱤ ᱜᱮ,
ᱦᱳᱭ ᱢᱟᱹᱱᱢᱤ ᱡᱤᱭᱚᱱ ᱨᱮ ᱥᱩᱠ ᱫᱩᱠ ᱢᱟ ᱢᱮᱱᱟᱜ ᱜᱮᱭᱟ ᱠᱤᱱᱛᱩ ᱢᱚᱸᱡᱽ ᱛᱮᱵᱚᱱ ᱛᱟᱦᱮᱸ ᱞᱮᱱ ᱦᱳᱭ ᱦᱳᱭ ᱢᱚᱡᱽ ᱛᱮᱵᱚᱱ ᱛᱟᱦᱮᱸ ᱞᱮᱱᱟ ᱚᱱᱟ ᱜᱮ ᱠᱟᱹᱴᱤᱡ ᱱᱟᱯᱟᱭᱚᱜ-ᱟ᱾
ᱱᱟᱯᱟᱭᱚᱜ-ᱟ ᱦᱳᱭ᱾
ᱚ ᱥᱩᱠ ᱫᱩᱠ ᱢᱟ ᱚᱱᱟ ᱫᱚ ᱦᱮᱡ ᱥᱮᱱᱚᱜ ᱚᱱᱟ ᱛᱚ ᱛᱟᱦᱮᱸᱱ ᱜᱮᱭᱟ᱾ ᱚᱱᱟ ᱢᱟ ᱥᱩᱠ ᱛᱟᱦᱮᱸᱱᱟ ᱢᱟᱱᱮ ᱫᱩᱠ ᱦᱚᱸ ᱥᱟᱶᱨᱮ ᱛᱟᱦᱮᱸᱱ ᱜᱮᱭᱟ᱾ ᱟᱨ ᱫᱩᱠ ᱢᱮᱱᱟᱜ-ᱟ ᱥᱩᱠ ᱦᱚᱸ ᱛᱟᱦᱮᱸᱱ ᱜᱮᱭᱟ ᱮᱱᱛᱮ ᱨᱮᱦᱚᱸ ᱟᱹᱰᱤ ᱢᱚᱸᱡᱽ ᱛᱟᱦᱮᱸᱱᱟᱜ ᱢᱚᱱᱮᱢᱮ ᱟᱹᱰᱤᱜᱟᱱ ᱨᱤᱠᱟᱹ ᱫᱚ ᱫᱚᱦᱚ ᱫᱚ ᱟᱹᱰᱤ ᱜᱮ ᱱᱟᱯᱟᱭᱟ᱾
ᱦᱩᱸ
ᱛᱟᱦᱚᱞᱮ ᱜᱚᱝᱠᱮ ᱪᱮᱫ ᱞᱮᱠᱟ?
ᱪᱟᱨᱟ ᱠᱚᱵᱮᱱ ᱮᱢ ᱠᱮᱜ-ᱟ ᱥᱮ ᱵᱟᱝ?
ᱦᱳᱭ ᱮᱢ ᱠᱟᱜ-ᱟ ᱞᱤᱧ᱾ ᱢᱤᱫ ᱦᱟᱯᱛᱟ ᱜᱟᱱ ᱯᱚᱨᱮ ᱛᱮᱜᱮ ᱦᱟᱸᱜ ᱦᱚᱨᱚᱭ ᱦᱩᱭᱩᱜ ᱠᱟᱱᱟ᱾
ᱟᱪᱪᱷᱟ ᱟᱹᱞᱤᱧ ᱦᱚᱸ ᱱᱚᱜ-ᱚᱭ ᱮᱢ ᱦᱩᱭ ᱠᱟᱱᱟ᱾ ᱟᱫᱚ ᱛᱟᱨᱯᱚᱨ ᱚᱢᱚᱱ ᱢᱟ ᱢᱳᱴᱟᱢᱩᱴᱤ ᱱᱟᱥᱮ ᱱᱟᱥᱮ ᱚᱢᱚᱱ ᱟᱠᱟᱱᱟ ᱟᱹᱣᱨᱤ ᱞᱟᱹᱴᱩᱜ-ᱟ ᱰᱷᱮᱨ ᱫᱚ ᱦᱮᱸ᱾
ᱦᱩᱸ
ᱫᱟᱜ ᱡᱟᱹᱲᱤ ᱠᱚᱦᱚᱸ ᱦᱳᱭ ᱞᱟᱹᱭ ᱵᱤᱱ ᱴᱨᱚᱯᱤᱠ᱾
ᱚ ᱢᱮᱱᱮᱫ ᱠᱟᱱ ᱛᱟᱦᱮᱸᱱᱟ ᱞᱤᱧ ᱟᱨ ᱟᱵᱚ ᱫᱚ ᱢᱳᱵᱟᱭᱤᱞ ᱫᱚ ᱛᱤᱱᱟᱹᱜ ᱤᱢᱯᱚᱴᱮᱱᱴ ᱢᱮᱱᱟᱜ-ᱟ ᱛᱷᱚᱲᱟ ᱠᱟᱹᱴᱤᱡ ᱞᱟᱹᱭ ᱧᱚᱜ ᱵᱮᱱ?
ᱟᱵᱚ ᱢᱟᱹᱱᱢᱤ ᱡᱚᱱᱚᱢ ᱨᱮ ᱢᱳᱵᱟᱭᱤᱞ, ᱚᱱᱟ ᱵᱮᱱ ᱞᱟᱹᱭ ᱦᱚᱪᱚᱭᱮᱫ-ᱟ᱾
ᱦᱳᱭ ᱦᱳᱭ ᱢᱟᱹᱱᱢᱤ ᱡᱤᱵᱚᱱ ᱞᱟᱹᱜᱤᱫ ᱢᱳᱵᱟᱭᱤᱞ ᱫᱚ ᱛᱤᱱᱟᱹᱜ ᱤᱢᱯᱚᱴᱮᱱ ᱢᱮᱱᱟᱜ-ᱟ᱾
ᱢᱤᱫ ᱦᱤᱥᱟᱹᱵ ᱛᱮᱵᱮᱱ ᱧᱮᱞ ᱞᱮᱠᱷᱟᱱ ᱢᱳᱵᱟᱭᱤᱞ ᱫᱚ ᱟᱹᱰᱤ ᱜᱮ ᱱᱟᱯᱟᱭᱟ ᱟᱨ ᱵᱟᱠᱷᱟᱱ ᱵᱟᱹᱲᱤᱡ ᱰᱟᱦᱟᱨ ᱦᱚᱸ ᱢᱮᱱᱟᱜ ᱜᱮᱭᱟ ᱢᱳᱵᱟᱭᱤᱞ ᱨᱮᱱᱟᱜ ᱫᱚ᱾ ᱚᱻ
ᱦᱚᱭ
ᱱᱟᱯ ᱱᱟᱯᱟᱭ ᱢᱮᱱ ᱛᱚ ᱡᱟᱦᱟᱸ ᱯᱟᱹᱦᱤᱞ ᱫᱚ ᱢᱳᱵᱟᱭᱤᱞ ᱠᱚ ᱵᱟᱝ ᱛᱟᱦᱮᱸ ᱠᱟᱱᱟ᱾ ᱡᱟᱦᱟᱸᱱᱟᱜ ᱟᱹᱰᱤ ᱫᱚᱨᱠᱟᱨᱤ ᱡᱤᱱᱤᱥ ᱠᱚᱨᱮ ᱦᱮᱡ ᱥᱮᱱ ᱦᱚᱸ ᱟᱹᱰᱤ ᱠᱟᱹᱴᱤᱡ ᱢᱚᱱᱮ ᱠᱚᱥᱴᱚ ᱵᱟᱲᱟᱜ ᱠᱟᱱ ᱛᱟᱦᱮᱸᱱᱟ ᱟᱨ ᱱᱤᱛᱚᱜ ᱫᱚ ᱢᱳᱵᱟᱭᱤᱞ ᱢᱮᱱᱟᱜᱼᱟ᱾ ᱡᱟᱠᱜᱮ ᱡᱟᱦᱟᱸ ᱛᱤᱱᱟᱹᱜ ᱥᱟᱹᱜᱤᱧ ᱨᱮᱭ ᱛᱟᱦᱮᱸᱱ ᱨᱮᱦᱚᱸ ᱥᱚᱝᱜᱮ ᱥᱚᱝ ᱢᱟᱱᱮ ᱠᱷᱚᱵᱚᱨ ᱢᱟᱱᱮ ᱫᱩᱠ ᱥᱩᱠ ᱚᱝᱠᱟᱱᱟᱜ ᱟᱨ ᱪᱮᱫ? ᱡᱟᱦᱟᱸ ᱛᱤᱱᱟᱹᱜ ᱚᱱᱟ ᱫᱩᱠ ᱥᱩᱠ ᱠᱷᱚᱵᱚᱨ ᱚᱱᱟ ᱫᱚ ᱥᱚᱸᱜᱮ ᱵᱚᱱ ᱮᱯᱮᱢᱟ᱾ ᱟ ᱦᱚᱭ ᱟᱨᱦᱚᱸ ᱟᱭᱢᱟ ᱜᱟᱱ ᱜᱮ ᱥᱩᱵᱤᱫᱟ ᱫᱚ ᱡᱟᱦᱟᱸ ᱛᱤᱱᱟᱹᱜ ᱟᱭ ᱚᱱᱟ ᱤᱭᱟᱹ ᱠᱚ ᱡᱟᱦᱟᱸ ᱵᱚᱱ ᱢᱮᱛᱟᱜ ᱠᱟᱱ ᱫᱚ᱾ ᱡᱟᱦᱟᱸ ᱥᱤᱠᱷᱱᱟᱹᱛ ᱨᱮᱱᱟᱜ, ᱥᱤᱠᱷᱱᱟᱹᱛ ᱨᱮᱱᱟᱜ ᱦᱳᱭ ᱞᱟᱹᱭᱵᱤᱱ᱾
ᱱᱤᱛᱚᱜ ᱟᱵᱩ ᱵᱚᱱ ᱢᱮᱱ ᱠᱮᱭᱟ ᱢᱳᱵᱟᱭᱤᱞ ᱢᱮᱱᱟᱜ ᱛᱮ ᱟᱹᱰᱤᱥ ᱜᱟᱱ ᱥᱩᱵᱤᱫᱟ ᱵᱚᱱ ᱧᱟᱢ ᱫᱟ᱾
ᱦᱳᱭ
ᱦᱳᱭᱟᱴᱥᱟᱯ ᱛᱮ ᱟᱨ ᱰᱚᱠᱚᱢᱮᱱᱥ ᱵᱚᱱ ᱠᱩᱞ ᱫᱟ, ᱵᱷᱤᱰᱤᱭᱳ ᱵᱚᱱ ᱠᱚᱞᱤᱝ ᱫᱟ ᱦᱳᱭᱥᱮ᱾
ᱦᱳᱭ
ᱦᱳᱭ ᱦᱳᱭ ᱚᱱᱟ ᱠᱚᱵᱚᱱ ᱧᱟᱢᱮᱜ ᱟᱵᱩᱱ ᱟᱨ ᱥᱟᱹᱜᱤᱧ ᱨᱮᱭᱟᱜ ᱠᱟᱛᱷᱟ ᱠᱩ ᱡᱮ ᱡᱮᱢᱩᱱ ᱟᱞᱟᱝ ᱱᱤᱛᱚᱜ ᱞᱟᱝ ᱜᱟᱯᱟᱞᱢᱟᱨᱟᱣ ᱫᱟᱲᱮᱭᱟᱜ ᱠᱟᱱᱟ ᱥᱟᱹᱜᱤᱧ ᱦᱚᱨ ᱥᱟᱹᱜᱤᱧ ᱨᱮ ᱛᱟᱦᱮᱸ ᱠᱟᱛᱮ, ᱥᱩᱨ ᱨᱮ ᱛᱟᱦᱮᱸ ᱠᱟᱛᱮ, ᱚᱱᱟ ᱥᱩᱯᱩᱨ ᱥᱩᱯᱩᱨ ᱜᱮ ᱢᱮᱱᱟᱜ ᱞᱟᱠᱟᱞᱟᱝ ᱯᱟᱞᱢᱟᱨᱟᱜ ᱠᱟᱱᱟ᱾ ᱦᱳᱭᱥᱮ ᱚᱱᱟ ᱠᱩ ᱚᱱᱟ ᱠᱩᱜᱮ ᱢᱤᱜᱴᱮᱡ ᱢᱟᱱᱮ ᱥᱩᱵᱤᱫᱟ ᱟᱨ ᱢᱳᱰᱟᱱ ᱟᱨ ᱟᱫᱷᱩᱱᱤᱠ ᱡᱩᱜᱽ ᱨᱮᱭᱟᱜ ᱯᱷᱟᱨᱟᱠ ᱛᱮᱜ ᱫᱚ ᱱᱚᱣᱟ ᱜᱤ ᱞᱟᱯᱷ ᱟᱨ ᱫᱚ ᱧᱟᱢᱚᱜᱚᱜ ᱠᱟᱱᱟ ᱥᱮ ᱥᱩᱵᱤᱫᱟ ᱦᱩᱭᱩᱜ ᱠᱟᱱᱟ᱾
ᱮᱠᱫᱚᱢ
ᱚᱥᱩᱵᱤᱫᱟ ᱫᱚ ᱪᱮᱠᱟᱛᱮᱵᱮᱱ ᱞᱟᱹᱭᱮᱜ-ᱟ? ᱡᱮ ᱚᱥᱩᱵᱤᱫᱟ ᱢᱮᱱᱟᱜ-ᱟ ᱢᱮᱱᱛᱮ?
ᱢᱟᱱᱮ ᱮᱠᱪᱩᱭᱮᱞᱤ ᱡᱩᱫᱤ ᱱᱚᱣᱟ ᱨᱮᱱᱟᱜ ᱢᱟᱱᱮ ᱟᱵᱮᱱ ᱚᱠᱟ ᱞᱮᱠᱟ ᱵᱮᱱ ᱵᱮᱵᱚᱦᱟᱨᱟ, ᱚᱱᱟ ᱠᱤᱹ ᱟᱹᱞᱤᱧ ᱫᱩᱞᱤᱧ ᱞᱟᱹᱭ ᱚᱪᱚᱭᱮᱜ-ᱟ, ᱟᱨ ᱵᱮᱵᱚᱦᱟᱨ ᱪᱮᱛᱟᱱ ᱨᱮᱦᱚ ᱛᱚ
ᱦᱩᱸ ᱦᱩᱸ
ᱵᱟᱹᱲᱤᱡ ᱵᱮᱵᱚᱦᱟᱨ ᱦᱚᱸ ᱦᱩᱭᱩᱜ ᱠᱟᱱ ᱜᱮᱭᱟ, ᱢᱟᱱᱮ ᱦᱚᱲ ᱥᱟᱞᱟᱜ ᱢᱟᱱᱮ ᱡᱟᱦᱟᱸᱭ ᱚᱱᱟ ᱫᱚ ᱮᱠᱪᱩᱭᱮᱞᱤ ᱵᱮᱠᱛᱤᱜᱚᱛᱚ ᱩᱯᱚᱨ ᱦᱚᱭ ᱱᱤᱨᱵᱷᱚᱨᱟ᱾ ᱡᱩᱫᱤ ᱟᱵᱮᱱ ᱵᱮᱱ ᱢᱚᱱᱮᱭᱭᱟ ᱮᱲᱮᱭᱟᱞᱤᱧ, ᱥᱮ ᱚᱱᱟ ᱯᱷᱚᱨᱚᱰ ᱚᱱᱠᱟᱱᱟᱜ ᱡᱤᱱᱤᱥ ᱦᱚᱸ ᱦᱩᱭᱩᱜ ᱠᱟᱱ ᱜᱮᱭᱟ ᱢᱳᱵᱟᱭᱤᱞ ᱤᱭᱟᱹ ᱠᱟᱛᱮᱫ ᱦᱚᱸ ᱟᱹᱰᱤ ᱜᱟᱱ ᱜᱮ, ᱟᱫᱚ ᱟᱵᱚ ᱫᱚᱵᱚᱱ ᱨᱤᱠᱟᱹᱭᱟ ᱡᱮ ᱡᱟᱛᱮ ᱵᱟᱹᱞᱤ ᱨᱮᱱᱟᱜ, ᱵᱷᱟᱹᱞᱤ ᱠᱟᱹᱢᱤ ᱨᱮᱱᱟᱜ ᱜᱮᱵᱚᱱ ᱪᱮᱥᱴᱟᱭᱟᱛᱚ ᱟᱵᱚ ᱫᱚ᱾
ᱦᱩᱸ ᱦᱩᱸ
ᱡᱟᱛᱮ ᱵᱟᱹᱲᱤᱡ ᱤᱭᱩᱡᱽ ᱟᱞᱚ ᱦᱩᱭᱩᱜ ᱢᱟ᱾ ᱵᱮᱥ ᱛᱮᱜᱮ ᱵᱚᱱ ᱤᱭᱩᱡᱽ ᱢᱟ ᱱᱚᱣᱟ ᱨᱮᱱᱟᱜ ᱡᱟᱦᱟᱸ ᱟᱥᱚᱞ ᱠᱟᱹᱢᱤ ᱠᱟᱱᱟ ᱚᱱᱟ ᱜᱮᱵᱚᱱ ᱠᱟᱹᱢᱤ ᱢᱟ᱾
ᱦᱳᱭ ᱦᱳᱭ
ᱵᱟᱠᱷᱟᱱ ᱫᱚ ᱢᱳᱵᱟᱭᱤᱞ ᱦᱮᱡ ᱠᱟᱛᱮᱫ ᱫᱚ ᱟᱹᱰᱤ ᱜᱟᱱ ᱜᱮ ᱟᱵᱚ ᱫᱚᱵᱚᱱ ᱞᱟᱦᱟᱣ ᱠᱟᱱᱟ ᱞᱟᱦᱟ ᱫᱚ᱾
ᱦᱳᱭ ᱟᱹᱞᱤᱧ ᱞᱤᱧ ᱢᱮᱱ ᱠᱮᱜ-ᱟ, ᱢᱚᱵᱟᱭᱤᱞ ᱫᱚ ᱚ ᱠᱟᱹᱴᱤᱜ ᱦᱚᱲ ᱟᱨ ᱞᱟᱹᱴᱩ ᱦᱚᱲ ᱵᱟᱱᱟ ᱦᱚᱲᱜᱤ ᱛᱷᱚᱲᱟ ᱯᱨᱚᱵᱞᱮᱢ ᱫᱚ ᱢᱮᱱᱟᱜ-ᱟ᱾ᱵᱟᱵᱩᱱ ᱢᱮᱱᱟ ᱡᱮ ᱠᱟᱹᱴᱤᱡ ᱦᱚᱲ ᱠᱩ ᱵᱟᱹᱲᱤᱡᱚᱜ ᱠᱟᱱᱟ ᱞᱟᱹᱴᱩ ᱦᱚᱲ ᱫᱚᱠᱚ ᱢᱚᱸᱡᱽ ᱜᱮᱭᱟ ᱠᱩ ᱚᱝᱠᱟ ᱫᱚ ᱵᱟᱹᱞᱤᱧ ᱞᱟᱹᱭ ᱞᱟᱹᱭ ᱪᱚᱭᱟ᱾ ᱪᱮᱠᱟᱛᱮ ᱞᱟᱹᱴᱩ ᱦᱚᱲ ᱦᱚᱸ ᱢᱳᱵᱟᱭᱤᱞ ᱡᱩᱫᱤ ᱡᱟᱹᱥᱛᱤ ᱠᱩ ᱥᱟᱵ ᱮᱜ-ᱟ, ᱥᱮ ᱜᱟᱛᱮ ᱜᱟᱛᱮ ᱛᱮ ᱵᱟᱹᱲᱤᱡ ᱩᱛᱟᱹᱨᱚᱜ ᱠᱟᱱᱟ ᱠᱚ᱾ᱦᱳᱭ ᱟᱨ ᱠᱟᱹᱴᱤᱜ ᱜᱤᱫᱽᱨᱟᱹ ᱢᱟ ᱠᱟᱹᱴᱤᱜ ᱠᱷᱚᱱ ᱡᱩᱫᱤ ᱠᱚ ᱥᱟᱵ ᱤᱫᱤ ᱞᱮᱠᱷᱟᱱ ᱛᱚ ᱞᱟᱹᱴᱩ ᱠᱟᱛᱮᱜ ᱩᱱᱤ ᱢᱳᱵᱟᱭᱤᱞ ᱱᱤᱥᱟᱹᱨᱤᱜᱤ ᱛᱟᱦᱮᱸᱱᱟᱭ ᱦᱳᱭᱥᱮ᱾
ᱮᱠᱫᱚᱢ
ᱛᱚᱵᱮ ᱩᱱᱤ ᱫᱚ ᱚᱴᱳᱢᱮᱴᱤᱠ ᱩᱱᱤ ᱫᱚ ᱵᱟᱹᱲᱤᱡ ᱩᱛᱟᱹᱨᱚᱜ ᱟᱭ᱾ ᱟᱨ ᱠᱤᱪᱷᱩ ᱠᱤᱪᱷᱩ ᱱᱚᱝᱠᱟᱱ ᱜᱤᱫᱽᱨᱟᱹ ᱢᱮᱱᱟᱜ ᱠᱚᱣᱟ ᱡᱮ ᱠᱟᱹᱴᱤᱡ ᱠᱷᱚᱱ ᱢᱳᱵᱟᱭᱤᱞ ᱠᱚ ᱥᱟᱵᱟᱠᱩ ᱥᱟᱵᱟᱠᱩ ᱞᱟᱹᱴᱩᱣᱟᱜ ᱞᱟᱹᱴᱩ ᱦᱟᱨᱟ ᱠᱟᱛᱮᱫ ᱛᱟᱢᱛᱮ ᱟᱹᱰᱤ ᱢᱚᱸᱡᱽ ᱚᱱᱟ ᱨᱮᱱᱟᱜ ᱤᱭᱟᱹ ᱦᱚᱲ ᱠᱚ ᱦᱩᱭᱩᱜ ᱠᱟᱱᱟ ᱢᱮᱠᱟᱱᱤᱠ ᱞᱮᱠᱟ ᱠᱚ ᱦᱩᱭᱩᱜ ᱠᱟᱱᱟ ᱢᱟ ᱡᱮ ᱩᱱᱤ ᱫᱚ ᱰᱟᱭᱨᱮᱠᱴ ᱜᱩᱜᱩᱞ ᱵᱚᱭ ᱞᱮᱠᱟᱭ ᱦᱩᱭᱩᱜ-ᱟ ᱡᱮ ᱡᱚᱛᱚᱣᱟᱜ ᱵᱩᱥᱛᱩᱭ ᱵᱟᱰᱟᱭ ᱧᱟᱢ ᱫᱟᱲᱮᱭᱟᱜ-ᱟ ᱚᱝᱠᱟ᱾
ᱮᱠᱫᱚᱢ, ᱚᱱᱠᱟᱱᱟᱜ ᱜᱷᱚᱴᱚᱱᱟ ᱦᱚᱸ ᱧᱮᱞ ᱟᱠᱟᱱᱟ᱾
ᱚᱝᱠᱟᱱᱟᱜ ᱜᱷᱚᱴᱚᱱᱟ ᱦᱚᱸ ᱧᱮᱞ ᱠᱟᱱᱟ, ᱦᱳᱭ᱾
ᱦᱮᱸ ᱦᱮᱸ
ᱟᱫᱚ ᱚᱱᱟ ᱠᱷᱟᱹᱛᱤᱨᱤᱧ ᱢᱮᱱᱟ ᱢᱚᱵᱟᱭᱤᱞ ᱫᱚ ᱚ ᱵᱮᱵᱚᱦᱟᱨ ᱩᱯᱟᱹᱨ ᱨᱮ ᱢᱮᱱᱟᱜ--ᱟ ᱵᱮᱵᱚᱦᱟᱨ ᱪᱮᱛᱟᱱ ᱛᱮ ᱢᱮᱱᱟᱜ-ᱟ ᱥᱩᱵᱤᱫᱟ ᱚᱥᱩᱵᱤᱫᱟ ᱫᱚ᱾
ᱦᱩᱸ ᱦᱩᱸ
ᱟᱨ ᱢᱚᱡᱽ ᱵᱟᱹᱲᱤᱡ ᱫᱚ ᱯᱷᱤᱯᱴᱤ ᱯᱟᱨᱥᱮᱱ ᱜᱮ ᱢᱮᱱᱟᱜ-ᱟ᱾ ᱟᱵᱩ ᱵᱚᱱ ᱢᱮ ᱟᱞᱟᱝ ᱞᱟᱝ ᱦᱮᱸ ᱟᱵᱮᱱ ᱵᱮᱱ ᱢᱮᱱ ᱫᱟ ᱡᱮ ᱮᱼᱼ ᱢᱚᱡᱽ ᱛᱤᱱᱟᱹᱜ ᱢᱮᱱᱟᱜᱼᱟ, ᱵᱟᱹᱲᱤᱡ ᱦᱚᱸ ᱩᱱᱟᱹᱜ ᱜᱮ ᱢᱮᱱᱟᱜᱼᱟ ᱾
ᱦᱳᱭ ᱦᱳᱭ ᱮᱠᱫᱚᱢ ᱾
ᱦᱳᱭ, ᱡᱩᱫᱤ ᱢᱚᱡᱽ ᱵᱟᱝ ᱛᱟᱦᱮᱸ ᱠᱚᱜᱼᱟ ᱛᱚᱵᱮ ᱵᱟᱹᱲᱤᱡ ᱦᱚᱸ ᱵᱟᱝ ᱛᱟᱦᱮᱸᱱᱟ ᱾
ᱮᱠᱫᱚᱢ ᱦᱩᱸ
ᱢᱚᱵᱟᱭᱤᱞ ᱨᱮᱭᱟᱜ ᱯᱨᱚᱵᱞᱮᱢ ᱥᱮ ᱥᱩᱵᱤᱫᱟ ᱚᱥᱩᱵᱤᱫᱟ ᱫᱚᱼᱼ ᱤᱱᱟᱹᱜ ᱫᱷᱟᱹᱵᱤᱡ ᱜᱮ ᱟᱹᱞᱤᱧ ᱞᱟᱹᱭ ᱫᱟ ᱡᱮ ᱵᱟᱱᱟᱨ ᱜᱮ ᱯᱷᱤᱯᱴᱤ ᱯᱟᱨᱥᱮᱱ ᱜᱨ ᱢᱮᱱᱟᱜᱼᱟ ᱾
ᱦᱳᱭ, ᱵᱤᱥᱮᱥ ᱠᱟᱭ ᱛᱮ ᱡᱟᱦᱟᱸᱭ ᱟᱵᱚᱼᱼ ᱠᱚ ᱦᱩᱰᱤᱧ ᱦᱩᱰᱤᱧ ᱜᱤᱫᱽᱨᱟᱹ ᱠᱚ ᱢᱳᱵᱟᱭᱤᱞ ᱮᱢᱼᱼ ᱫᱚ ᱵᱟᱹᱲᱤᱡ ᱫᱚ ᱵᱟᱝ ᱠᱟᱱᱟ ᱢᱮᱱᱠᱷᱟᱱ ᱵᱠᱷᱟᱡ ᱦᱟᱸᱜᱼᱼ ᱦᱚᱲᱢᱚ ᱤᱭᱟᱹ ᱡᱚᱛᱚᱱ ᱥᱮ ᱢᱟᱱᱮ ᱢᱤᱴᱤᱡ ᱚᱱᱟ ᱥᱮᱛᱟᱜ ᱨᱮᱼᱼ ᱫᱟᱹᱲ ᱥᱮ ᱤᱭᱟᱹ ᱢᱟᱱᱮ ᱠᱷᱮᱞ ᱵᱟᱲᱟ ᱱᱚᱣᱟ ᱦᱚᱸ ᱢᱤᱴᱤᱡ ᱟᱹᱰᱤ ᱡᱚᱨᱩᱨᱤ ᱠᱟᱱ ᱜᱨᱭᱟ ᱾ ᱟᱨ ᱮᱢᱚᱱ ᱮᱢᱚᱱ ᱜᱤᱫᱽᱨᱟᱹ ᱠᱚ ᱢᱮᱱᱟᱜ ᱠᱚ ᱛᱟᱵᱚᱱᱟ ᱡᱟᱦᱟᱸᱭ ᱫᱚ ᱥᱮᱛᱟᱜ ᱮᱱᱟ ᱢᱳᱵᱟᱭᱤᱞ ᱪᱷᱟᱲᱟ ᱵᱟᱭ ᱵᱷᱩᱞᱟᱹᱜᱼᱟ ᱾
ᱦᱳᱭ
ᱡᱟᱦᱟᱸ ᱛᱤᱱᱟᱜ ᱠᱷᱮᱞ ᱱᱟ ᱡᱟᱦᱟᱸ ᱠᱷᱮᱞ ᱵᱟᱲᱟ ᱚᱱᱟ ᱠᱚᱦᱚᱸ ᱦᱤᱲᱤᱧ ᱩᱛᱟᱹᱨᱚᱜ ᱠᱟᱱᱟ᱾
ᱦᱳᱭ ᱦᱳᱭ ᱦᱳᱭ
ᱥᱟᱫᱷᱟᱨᱚᱱ ᱡᱟᱦᱟᱸ ᱵᱚᱞ ᱠᱷᱮᱞ ᱡᱟᱦᱟᱱᱟᱜ ᱠᱨᱤᱠᱮᱴ ᱠᱷᱮᱹᱞ ᱮᱢᱟᱱ ᱮᱢᱟᱱ ᱠᱷᱮᱞ ᱠᱚ ᱢᱮᱱᱟᱜᱼᱟ ᱱᱤᱭᱟᱹ ᱠᱚᱦᱚᱸ ᱟᱵᱚ ᱢᱟᱹᱱᱢᱤ ᱡᱤᱭᱚᱱ ᱨᱮᱼᱼ ᱤᱭᱟᱹ ᱵᱚᱡᱟᱭ ᱫᱚᱦᱚ ᱫᱚ ᱟᱹᱰᱤ ᱜᱮ ᱞᱟᱹᱠᱛᱤ ᱠᱟᱱᱟ ᱾
ᱦᱳᱭ ᱦᱳᱭ ᱦᱳᱭ
ᱟᱫᱚ ᱡᱟᱛᱮ ᱚᱱᱟ ᱟᱞᱚ ᱱᱤᱥᱟ ᱨᱮ ᱟᱞᱚᱵᱚᱱ ᱯᱚᱨᱤᱱᱚᱛᱚᱭ ᱢᱟ ᱢᱳᱵᱟᱭᱤᱞᱼᱼ ᱛᱚ ᱚᱱᱟ ᱜᱮ ᱟᱹᱞᱤᱧ ᱫᱚᱞᱤᱧ ᱢᱮᱱ ᱦᱚᱪᱚᱭᱟ ᱾ ᱡᱟᱦᱟᱸ ᱛᱤᱱᱟᱹᱜ ᱞᱟᱹᱠᱛᱤ ᱨᱮᱱᱟᱜ ᱤᱱᱟᱹᱜ ᱜᱮᱵᱚᱱ ᱵᱮᱵᱚᱦᱟᱨ ᱢᱟ ᱾
ᱦᱳᱭ ᱦᱳᱭ
ᱥᱮ ᱪᱮᱫ ᱞᱮᱠᱟ ᱵᱮᱱ ᱢᱚᱱᱮᱭᱟ ᱟᱵᱮᱱ?
ᱦᱳᱭ ᱦᱳᱭ᱾ ᱟᱹᱞᱤᱧ ᱦᱚᱸ ᱚᱱᱟ ᱜᱮᱞᱤᱧ ᱢᱮᱱ ᱠᱮᱜᱼᱟ ᱡᱮ ᱡᱚᱛᱚᱱ ᱡᱚᱜᱟᱲ ᱟᱞᱚ ᱡᱮᱢᱚᱱ ᱵᱚᱱ ᱰᱷᱤᱞᱟᱹᱣ ᱢᱟ ᱢᱳᱵᱟᱭᱤᱞ ᱢᱚᱛᱚᱡ ᱨᱮ ᱫᱚ ᱟᱞᱚ ᱵᱚᱱ ᱼᱼ ᱤᱭᱟᱹ ᱱᱤᱥᱟᱹᱜ ᱢᱟ ᱡᱮᱢᱚᱱ ᱡᱚᱛᱚᱣᱟᱜ ᱵᱚᱱ ᱫᱚᱦᱚ ᱫᱟᱹᱲᱤᱭᱟᱜ ᱢᱟ ᱾ ᱠᱟᱹᱢᱤ ᱠᱟᱹᱥᱱᱤ ᱦᱚᱸ ᱟᱞᱚ ᱡᱮᱢᱚᱱ ᱵᱟᱹᱜᱤᱭᱟᱜ ᱢᱟ ᱚᱱᱠᱟ ᱡᱮᱢᱚᱱ ᱵᱚᱱ ᱫᱟᱹᱲᱤᱭᱟᱜ ᱵᱟᱝ? ᱟᱨ ᱵᱟᱝ ᱠᱷᱟᱱ ᱫᱚ ᱪᱮᱫ ᱞᱟᱵᱷ ᱦᱳᱭ ᱮᱱᱟ?
ᱦᱩᱸ
ᱵᱩᱡᱷᱟᱹᱣᱟᱱ ᱦᱚᱲ ᱦᱚᱸ ᱵᱟᱵᱚᱱ ᱵᱩᱡᱷᱟᱹᱣ ᱠᱷᱟᱡ ᱾ ᱟᱫᱚ ᱪᱮᱫ ᱟᱵᱚᱼᱼ ᱢᱮᱱᱟᱢ ᱢᱮᱱ ᱟᱞᱟᱝ ᱠᱤ ᱢᱳᱵᱟᱭᱤᱞ ᱜᱮ ᱵᱟᱹᱲᱤᱡ ᱜᱮᱭᱟ ᱚᱱᱟ ᱫᱚ ᱵᱟᱞᱟᱝ ᱢᱮᱱ ᱫᱟᱲᱤᱜᱼᱟ ᱾
ᱵᱟᱝ ᱵᱟᱝ ᱟᱵᱚᱣᱟᱜ ᱵᱮᱵᱚᱦᱟᱨ ᱜᱮ ᱚᱱᱟ ᱵᱟᱹᱲᱤᱡᱼᱟ ᱢᱳᱵᱟᱭᱤᱞ ᱫᱚ ᱵᱟᱝ ᱵᱟᱹᱲᱤᱡᱼᱟ ᱟᱵᱚ ᱚᱠᱟ ᱞᱮᱠᱟ ᱵᱚᱱ ᱵᱮᱵᱚᱦᱟᱨᱟ ᱚᱱᱟ ᱚᱱᱟ ᱦᱤᱥᱟᱹᱵᱽ ᱜᱮ ᱪᱟᱞᱟᱜᱼᱟ ᱱᱚᱣᱟ ᱫᱚ᱾
ᱦᱳᱭ ᱦᱳᱭ᱾
ᱟᱵᱚ ᱡᱩᱫᱤ ᱵᱚᱱ ᱢᱮᱱᱟ ᱡᱟᱦᱟᱸ ᱛᱤᱱᱟᱹᱜ ᱤᱧᱟᱹᱜ ᱞᱟᱹᱠᱛᱤ ᱢᱳᱵᱟᱭᱤᱞ ᱥᱟᱶ ᱤᱱᱟᱹᱜ ᱜᱮ ᱡᱩᱫᱤᱧ ᱵᱮᱵᱚᱦᱟᱨᱟ ᱛᱟᱦᱚᱞᱮ ᱚᱱᱟ ᱜᱮ ᱤᱧᱟᱹᱜ ᱱᱟᱯᱟᱭ ᱥᱟᱶᱛᱮ ᱡᱟᱦᱟᱸ ᱥᱚᱨᱤᱨ ᱪᱚᱨᱪᱟ ᱥᱮ ᱦᱚᱲᱢᱚ ᱡᱚᱛᱚᱱ ᱱᱚᱣᱟ ᱠᱚᱦᱚᱸ ᱤᱧ ᱵᱚᱡᱟᱭ ᱫᱚᱦᱚ ᱞᱟᱜᱟᱣ ᱤᱧᱟᱹ᱾
ᱦᱳᱭ ᱦᱳᱭ᱾
ᱦᱩᱸ ᱟᱫᱚ ᱵᱤᱥᱮᱥ ᱠᱟᱭᱛᱮ ᱩᱱᱠᱩ ᱦᱩᱰᱤᱧ ᱦᱩᱰᱤᱧ ᱜᱤᱫᱟᱹᱨ ᱠᱚᱜᱮ ᱚᱱᱠᱟ ᱧᱮᱞᱚᱜ ᱠᱟᱱᱟ ᱛᱚ ᱟᱫᱚ ᱚᱱᱟᱛᱮ ᱟᱹᱞᱤᱧ ᱚᱱᱟ ᱠᱟᱛᱷᱟ ᱞᱤᱧ ᱨᱟᱠᱟᱵ ᱠᱮᱜᱼᱟ᱾
ᱴᱷᱤᱠ᱾
ᱢᱟᱱᱮ ᱟᱹᱰᱤᱜᱟᱱ ᱚᱱᱠᱟ ᱧᱮᱞᱚᱜ ᱠᱟᱱᱟ ᱟᱨ ᱪᱮᱫ ᱡᱟᱦᱟᱸ ᱱᱤᱛᱳᱜ ᱟᱜ ᱫᱤᱱᱨᱮ᱾
ᱦᱩᱸ ᱥᱤᱪᱩᱭᱮᱥᱚᱱ ᱨᱮ᱾
ᱦᱩᱸ ᱮᱠᱪᱩᱭᱮᱞᱤ
ᱴᱷᱤᱠ ᱜᱮᱭᱟ ᱢᱚᱸᱪ ᱢᱚᱸᱪ ᱛᱮᱞᱟ ᱵᱤᱱ ᱮᱢ ᱠᱮᱫᱟ ᱟᱨ ᱟᱹᱰᱤ ᱡᱚᱛᱷᱟᱛ ᱠᱟᱛᱷᱟ᱾
ᱦᱳᱭ᱾ ᱞᱟᱹᱭ ᱵᱮᱱ᱾
ᱦᱳᱭ ᱢᱚᱸᱡᱽ ᱛᱮᱞᱟ ᱵᱮᱱ ᱮᱢ ᱠᱮᱫᱟ ᱟᱨ ᱡᱚᱛᱷᱟᱛ ᱠᱟᱛᱷᱟ ᱵᱮᱱ ᱮᱢ ᱠᱮᱫ ᱠᱮᱫᱟ᱾ ᱢᱳᱵᱟᱭᱤᱞ ᱵᱤᱥᱚᱭ ᱛᱮ ᱟᱨ ᱡᱟᱦᱟᱱᱟᱜ ᱴᱚᱯᱤᱠᱥ ᱞᱟᱹᱭᱵᱤᱱ
ᱴᱚᱯᱤᱠᱥ ᱫᱚ ᱱᱚᱜᱚᱼᱱᱟ ᱡᱟᱦᱟᱸ ᱱᱚᱣᱟ ᱦᱚᱸ ᱢᱳᱵᱟᱭᱤᱞ ᱨᱤᱞᱮᱴᱮᱰ ᱜᱮ ᱡᱟᱦᱟᱸ ᱯᱨᱳᱜᱨᱟᱢ ᱠᱚ ᱚᱱᱱᱟ ᱟᱵᱮᱱ ᱛᱤᱱᱟᱹᱜ ᱜᱟᱱ ᱵᱮᱱ ᱥᱟᱭᱮᱫᱼᱟ?
ᱦᱳᱭ ᱟᱹᱞᱤᱧ ᱞᱤᱧ ᱢᱮᱱᱟ ᱡᱮ ᱦᱳᱭ ᱦᱳᱭ ᱟ ᱡᱩᱫᱤ ᱡᱟᱦᱟᱱᱟᱜ ᱢᱤᱫᱴᱮᱡ ᱦᱩᱞ ᱫᱤᱵᱚᱥ ᱦᱩᱞ ᱫᱤᱵᱚᱥ ᱢᱟᱱᱟᱣᱚᱜᱼᱟ ᱥᱮ ᱡᱟᱦᱱᱟᱜ ᱯᱨᱳᱜᱨᱟᱢ ᱠᱚ ᱦᱩᱭᱩᱜᱼᱟ ᱮᱱᱮᱡ ᱥᱮᱨᱮᱧ ᱯᱨᱳᱜᱨᱟᱢ ᱠᱚ ᱦᱩᱭᱩᱜ ᱨᱮᱦᱚᱸ ᱮᱱ ᱨᱮᱦᱚᱸ ᱡᱟᱛᱢᱚᱱ ᱟᱹᱞᱤᱧ ᱫᱚᱞᱤᱧ ᱢᱮᱱᱟ ᱱᱚᱣᱟ ᱯᱨᱳᱜᱨᱟᱢ ᱨᱮᱫᱚ ᱱᱟᱭᱤᱴ ᱯᱨᱳᱜᱨᱟᱢ ᱫᱚ ᱵᱟᱝ ᱫᱚᱦᱚ ᱞᱟᱹᱠᱛᱤ᱾
ᱮᱠᱫᱚᱢ᱾
ᱪᱮᱫᱟᱜ ᱠᱤ ᱮ ᱱᱟᱭᱤᱴ ᱯᱨᱳᱜᱨᱟᱢ ᱠᱷᱟᱹᱛᱤᱨ ᱛᱮ ᱦᱚᱲᱠᱚ ᱵᱟᱹᱲᱤᱡᱚᱜ ᱠᱟᱱᱟ᱾
ᱠᱩᱲᱤ ᱠᱚᱲᱟ ᱠᱚᱦᱚᱸ ᱠᱚ ᱵᱟᱹᱲᱤᱡᱚᱜ ᱠᱟᱱᱟ ᱟᱨ ᱤᱭᱟᱹ ᱥᱟᱨᱤᱨ ᱨᱮᱭᱟᱜ ᱥᱟᱥᱛᱚ ᱦᱚᱸ ᱵᱟᱹᱲᱤᱡᱚᱜ ᱠᱟᱱᱟ ᱠᱤ ᱵᱮᱸᱜᱮᱫ ᱵᱮᱸᱜᱮᱫ ᱛᱮ ᱩᱱᱟᱹᱜ ᱜᱚ- -ᱴᱟ ᱧᱤᱫᱟᱹ ᱢᱮᱞᱟ ᱦᱩᱭᱩᱜᱼᱟ ᱯᱨᱳᱜᱨᱟᱢ ᱦᱩᱭᱩᱜᱼᱟ ᱚᱱᱟ ᱫᱚ ᱵᱟᱝ ᱴᱷᱤᱠᱚᱜᱚᱜ ᱠᱟᱱᱟ᱾
ᱦᱳᱭ
ᱟᱨ ᱯᱨᱳᱜᱨᱟᱢ ᱵᱤᱥᱚᱭ ᱨᱮ ᱯᱨᱳᱜᱨᱟᱢ ᱯᱨᱳᱜᱨᱟᱢ ᱵᱤᱥᱚᱭ ᱨᱮ ᱚᱱᱟ ᱨᱟᱹᱥᱠᱟᱹ ᱮᱱᱮᱡ ᱥᱮᱨᱮᱧ ᱫᱚ ᱚ ᱦᱩᱭᱩᱜ ᱫᱚᱨᱠᱟᱨ᱾
ᱮᱠᱫᱚᱢ
ᱪᱮᱫᱟᱜ ᱠᱤ ᱟᱵᱚ ᱵᱚᱱ ᱢᱮᱱ ᱜᱮᱭᱟ ᱦᱩᱞ ᱫᱤᱵᱚᱥ ᱟᱨ ᱥᱮ ᱦᱩᱞ ᱢᱟᱦᱟ ᱨᱮᱫᱚ ᱟᱵᱚ ᱮᱱᱮᱡ ᱥᱮᱨᱮᱧ ᱮᱸ ᱞᱟᱹᱜᱤᱫ ᱫᱚ ᱩᱱᱟᱹᱜ ᱡᱟᱹᱨᱩᱲ ᱫᱚ ᱵᱟᱹᱱᱩᱜᱼᱟ ᱞᱟᱹᱠᱛᱤ ᱵᱟᱹᱱᱩᱜᱼᱟ᱾ ᱪᱮᱫᱟᱜ ᱥᱮ ᱟᱵᱩ ᱫᱚ ᱦᱩᱞ ᱢᱟᱦᱟ ᱨᱮᱫᱚ ᱟᱵᱩᱨᱮᱱ ᱥᱤᱫᱩ ᱠᱟᱹᱱᱩ ᱛᱟᱹᱠᱩ ᱠᱚ ᱦᱩᱞ ᱠᱚ ᱮᱦᱚᱵ ᱠᱟᱜᱼᱟ ᱥᱮ᱾ ᱫᱩᱠ ᱫᱤᱱ ᱨᱮᱭᱟᱜ ᱠᱟᱛᱷᱟ ᱠᱟᱱᱟ ᱟᱫᱚ ᱚᱱᱟᱛᱮ ᱨᱟᱹᱥᱠᱟᱹ ᱨᱮᱭᱟᱜ ᱠᱟᱛᱷᱟ ᱫᱚ ᱵᱟᱝ᱾ ᱠᱤ ᱱᱤᱛᱚᱜ ᱵᱚᱱ ᱢᱮᱱᱟ ᱵᱟᱦᱟ ᱵᱚᱸᱜᱟ ᱨᱮ ᱵᱟᱦᱟ ᱢᱮᱞᱟ ᱦᱩᱭᱩᱜ ᱦᱳᱭ ᱥᱮ᱾ ᱚᱱᱟ ᱤᱱᱟᱹ ᱠᱟᱛᱮ ᱥᱚᱨᱦᱟᱭ ᱟᱛᱟᱝ ᱫᱟᱨᱟᱢ ᱟᱨ ᱠᱤᱪᱷᱩ ᱠᱤᱪᱷᱮ ᱡᱟᱛᱨᱟ ᱯᱟ ᱛᱟ ᱚᱱᱟ ᱠᱚᱨᱮ ᱮᱱᱮᱡ ᱥᱮᱨᱮᱧ ᱥᱮ ᱨᱟᱹᱥᱠᱟᱹ ᱫᱚ ᱚᱱᱟ ᱫᱚ ᱛᱟᱦᱮᱱ ᱫᱚᱨᱠᱟᱨ ᱥᱮ ᱟᱵᱚ ᱵᱚᱱ ᱢᱤᱫᱴᱮᱡ ᱵᱚᱱ ᱢᱮᱱ ᱠᱮᱭᱟ ᱠᱤ ᱯᱨᱳᱜᱨᱟᱢ ᱠᱚ ᱫᱚᱦᱚ ᱞᱮᱫᱟ ᱛᱤᱱᱟᱹᱜ ᱪᱚᱝ ᱤᱱᱴᱟᱨ ᱠᱚ ᱯᱟᱥ ᱠᱮᱫᱟ ᱛᱤᱱᱟᱹᱜ ᱪᱚᱝ ᱤᱱᱴᱟᱨ ᱢᱮᱴᱨᱤᱠ ᱠᱚ ᱯᱟᱥ ᱠᱮᱫᱟ ᱛᱚ ᱚᱸᱠᱟ ᱱᱟᱜ ᱠᱚᱨᱮ ᱯᱷᱤᱞᱤ ᱥᱤᱴᱤᱥᱚᱱ ᱠᱚᱨᱮ ᱯᱨᱳᱜᱨᱟᱢ ᱠᱚᱨᱮ ᱮᱱᱮᱡ ᱥᱮᱨᱮᱧ ᱫᱚ ᱫᱚ- ᱫᱚᱨᱠᱟᱨ ᱪᱮᱫᱟᱜ ᱥᱮ ᱟᱵᱚ ᱫᱚ ᱩᱱ ᱦᱤᱞᱳᱜ ᱫᱚ ᱨᱟᱹᱥᱠᱟᱹ ᱫᱤᱱ ᱠᱟᱱᱟ᱾
ᱦᱳᱭ ᱦᱳᱭ᱾
ᱦᱳᱭ, ᱛᱚ ᱚᱱᱟ ᱠᱷᱟᱹᱛᱤᱨ ᱛᱮ ᱟᱹᱞᱤᱧ ᱫᱚ ᱤᱱᱟᱹᱜ ᱜᱟᱱ ᱞᱤᱧ ᱢᱮᱱ ᱫᱟᱲᱤᱜᱼᱟ ᱡᱮ ᱯᱨᱳᱜᱨᱟᱢ ᱨᱮ ᱛᱤᱱᱟᱹᱜ ᱜᱟᱱ ᱮᱱᱮᱜ ᱥᱮᱨᱮᱧ ᱥᱮ ᱯᱨᱳᱜᱨᱟᱢ ᱱᱟᱹᱭᱤᱴ ᱯᱨᱳᱜᱨᱟᱢ ᱰᱮ ᱯᱨᱳᱜᱨᱟᱢ ᱡᱟᱦᱟᱸᱱᱟᱜ ᱯᱨᱳᱜᱨᱟᱢ ᱜᱮ ᱦᱩᱭᱩᱜᱼᱟ ᱰᱮ ᱨᱮ ᱦᱩᱭᱩᱜ ᱡᱟᱹᱨᱩᱲᱟ, ᱟᱨᱻᱨ ᱡᱩᱫᱤ ᱱᱟᱹᱭᱤᱴ ᱯᱨᱳᱜᱨᱟᱢ ᱛᱟᱦᱮᱸᱱᱟ ᱤᱱᱟᱹ ᱥᱟᱛ ᱟᱴ ᱴᱟ ᱫᱷᱟᱹᱵᱤᱡ ᱜᱟᱱ ᱜᱮ ᱛᱟᱦᱮᱸᱱ ᱫᱚᱨᱠᱟᱨ᱾
ᱦᱳᱭ ᱟᱹᱰᱤ ᱢᱚᱡᱽ᱾
ᱦᱳᱭ ᱛᱚ ᱟᱹᱰᱤ ᱦᱚᱸ ᱟᱹᱭᱩᱵ ᱥᱮ ᱟᱹᱰᱤ ᱧᱤᱫᱟᱹ ᱫᱷᱟᱹᱵᱤᱡ ᱫᱚ ᱵᱟᱝ, ᱚᱱᱟ ᱞᱤᱧ ᱢᱮᱱ ᱠᱮᱜᱼᱟ᱾
ᱮᱠᱫᱚᱢ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱮᱫᱟ ᱟᱹᱞᱤᱧ ᱦᱚᱸ ᱱᱚᱣᱟ ᱯᱩᱨᱟᱹ ᱮᱠᱫᱚᱢ ᱥᱟᱭ ᱥᱟᱭ ᱥᱟᱦᱨᱟᱣ ᱞᱤᱧ ᱮᱢᱟ ᱵᱤᱱ ᱠᱟᱱᱟ,
ᱦᱩᱸ,
ᱛᱟᱨᱯᱚᱨ ᱯᱨᱳᱜᱨᱟᱢ ᱢᱟ ᱯᱨᱳᱜᱨᱟᱢ ᱜᱮ ᱦᱚᱲᱢᱚᱡ ᱡᱤᱣᱤ ᱥᱟᱶᱛᱮ ᱢᱟᱱᱮᱻᱜ ᱠᱩᱥᱤ ᱨᱟᱹᱥᱠᱟᱹ ᱦᱚᱸ ᱢᱟᱱᱮᱻᱜ ᱟᱵᱚ ᱫᱚ ᱫᱚᱨᱠᱟᱨ ᱜᱮᱛᱚ᱾ ᱟᱫᱚ ᱚᱠᱟ ᱡᱟᱭᱜᱟ ᱨᱮ ᱛᱤᱱᱟᱹᱜ ᱠᱩᱥᱤ ᱞᱮᱠᱷᱟᱱ ᱱᱟᱯᱟᱭᱚᱜᱼᱟ, ᱚᱱᱟ ᱦᱚᱸ ᱢᱮᱱᱴᱮᱸᱱ ᱫᱚᱦᱚ ᱞᱟᱜᱟᱣ-
ᱚᱱᱟ ᱦᱚᱸ ᱢᱮᱱᱴᱮᱱ ᱫᱚᱦᱚ ᱞᱟᱜᱟᱣ ᱟᱵᱚᱱᱟ ᱦᱳᱭ, ᱡᱮ ᱡᱚᱛᱚ ᱡᱟᱜᱟ ᱨᱮᱜᱮ ᱡᱚᱛ- ᱛᱚ ᱨᱟᱹᱥᱠᱟᱹ ᱞᱮᱠᱟ ᱚᱸᱠᱟᱱᱟᱜ ᱫᱚ ᱵᱟᱝ ᱠᱟᱱᱟ᱾
ᱴᱤ, ᱟᱨ ᱮᱢᱚᱱ ᱮᱢᱚᱱ ᱦᱚᱸ ᱡᱟ ᱟᱢᱮᱢ ᱠᱩᱥᱤᱭᱟᱜᱼᱟ ᱮᱴᱟᱜ ᱦᱚᱲᱮ ᱫᱩᱠᱷᱩᱜ ᱠᱟᱱᱟ ᱢᱟᱱᱮ ᱟᱢᱟᱜ ᱠᱩᱥᱤ ᱢᱟᱱᱮ ᱚᱱᱠᱟᱱᱟᱜ ᱦᱚᱸ ᱟᱹᱰᱤ ᱴᱷᱤᱠ ᱫᱚ ᱵᱟᱹᱞᱤᱧ ᱢᱚᱱᱮᱭᱟ, ᱡᱮ ᱟᱢᱟᱜ ᱠᱩᱥᱤ ᱛᱮ ᱡᱮᱢᱚᱱ
ᱟᱢᱮᱢ ᱠᱩᱥᱤᱜ ᱠᱟᱱᱟ ᱡᱮᱢᱚᱱ ᱮᱴᱟᱜ ᱦᱚᱲ ᱫᱩᱠᱷ ᱡᱮᱢᱚᱱ ᱟᱞᱚ ᱠᱚ ᱟᱹᱭᱠᱟᱣ᱾ ᱦᱳᱭ ᱚᱱᱟ ᱜᱮᱥᱮ?
ᱴᱷᱤᱠ ᱴᱷᱤᱠ ᱦᱮᱸ ᱚᱱᱟ ᱦᱚᱸ ᱢᱤᱫ ᱴᱤᱡ ᱵᱮᱯᱟᱨ ᱠᱟᱱᱟ, ᱡᱮ ᱩᱱᱤᱭᱟᱜ ᱠᱷᱩᱛᱤ ᱠᱟᱛᱮ ᱟᱵᱮᱱ ᱵᱮᱱ ᱨᱟᱹᱥᱠᱟᱹᱭᱮᱫᱟ ᱚᱱᱟ ᱫᱚ ᱱᱷᱟᱸᱜ ᱩᱱᱟᱹᱜ ᱮᱴᱟ ᱫᱚ ᱵᱟᱹᱞᱤᱧ ᱥᱚᱢᱚᱨᱛᱷᱚᱱᱟᱜ ᱠᱟᱱᱟ᱾ ᱦᱮᱸ,
ᱦᱳᱭ ᱦᱳᱭ ᱦᱳᱭ᱾
ᱦᱩᱸ
ᱚᱱᱟ ᱜᱮ,
ᱦᱮᱸ, ᱛᱟᱨᱯᱚᱨ ᱞᱟᱹᱭ ᱵᱤᱱ ᱯᱷᱩᱠᱤ
ᱟᱸᱦ ᱟᱨ ᱤᱱᱟᱹ ᱯᱚᱨ ᱫᱚ ᱴᱷᱤᱠ ᱦᱟᱛᱟᱲ ᱜᱮ ᱱᱷᱟᱸᱜ,
ᱦᱳᱭ ᱟᱨ ᱱᱚᱜᱼᱱᱟ ᱯᱨᱳᱜᱨᱟᱢ ᱠᱚᱨᱮᱱᱟᱜ ᱱᱚᱜᱼᱚᱭ ᱦᱟᱺᱰᱤ ᱯᱟᱹᱣᱨᱟᱹ ᱵᱟᱨᱮᱛᱮ ᱟᱵᱮᱱ ᱡᱟᱦᱟᱸᱱᱟᱜ ᱵᱮᱱ ᱵᱟᱨ ᱯᱮ ᱠᱟᱛᱷᱟ ᱵᱮᱱ ᱞᱟᱹᱭᱼᱟ?
ᱟᱞᱤᱧ ᱞᱤᱧ ᱞᱟᱹᱭ ᱠᱮᱜᱼᱟ ᱡᱮ ᱦᱟᱺᱰᱤ ᱯᱟᱹᱣᱨᱟᱹ ᱵᱟᱨᱮ ᱛᱮᱫᱚ ᱟᱹᱵᱩ ᱥᱟᱱᱛᱟᱲ ᱥᱚᱢᱟᱡᱽ ᱵᱟᱠᱷᱨᱟ ᱫᱚ ᱟᱹᱰᱤ ᱫᱚ ᱵᱟᱭ ᱜᱟᱱᱚᱜᱚᱜ ᱠᱟᱱᱟ᱾ ᱠᱤ ᱧᱩᱸ,